ᱦᱮᱞᱳ
ᱦᱩᱸ ᱟᱵᱮᱱ ᱥᱩᱨ ᱨᱮ ᱜᱤᱫᱽᱨᱟᱹ ᱠᱚ ᱢᱮᱱᱟᱜ ᱠᱚᱣᱟ ᱥᱮ ᱪᱮ ᱨᱚᱲ ᱠᱚ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱦᱚᱸ ᱵᱟᱭᱟ ᱩᱱᱤ ᱠᱷᱮᱞ ᱠᱟᱱᱟᱭ ᱟᱫᱚ ᱚᱱᱟ ᱫᱚ ᱚᱴᱳᱢᱮᱴᱤᱠ ᱡᱟᱹᱱᱤᱡ ᱠᱟᱴᱟᱣᱮᱱᱟ ᱵᱟᱝ, ᱴᱟᱹᱭᱤᱢ ᱦᱩᱭ ᱟᱠᱟᱱ-
ᱵᱟᱝᱼᱵᱟᱝ ᱚᱴᱳᱢᱮᱴᱤᱠ ᱫᱚ ᱵᱟᱝ ᱜᱮᱜ ᱟᱠᱟᱱᱟ᱾ ᱜᱮᱫᱰ ᱦᱩᱭᱮᱱᱟ᱾ ᱵᱟᱨ ᱦᱚᱭ ᱤᱴᱷᱟ. ᱜ ᱠᱟᱱᱟ, ᱚᱱᱟ ᱫᱚᱭ ᱛᱟᱵᱚᱜ ᱠᱟᱱᱟ᱾
ᱟᱭ ᱵᱟᱨᱚ ᱢᱤᱱᱤᱴ ᱦᱩᱭᱩᱜ ᱜᱮᱛᱚ ᱟᱨᱚ ᱦᱟᱸ ᱪᱟᱹᱞᱩ ᱛᱟᱦᱮᱱ ᱜᱮᱭᱟ? ᱯᱮᱫ ᱱᱚᱣᱟ ᱱᱳᱣᱟ ᱱᱟᱹᱢᱤ
ᱵᱟᱝ ᱜᱮᱫᱚᱜᱼᱟ, ᱚᱴᱳ ᱵᱟᱝ ᱜᱮᱫᱚᱜᱼᱟ, ᱚᱴᱳ ᱢᱤᱴᱤᱜ, ᱩᱱ ᱨᱮ ᱜᱮᱫᱚᱜᱼᱟ, ᱡᱚᱠᱷᱚᱱ ᱦᱚ ᱦᱩᱸ ᱵᱩᱡᱷᱟᱹᱜᱼᱟ, ᱡᱮ ᱵᱟᱨ ᱥᱮᱨᱢᱟ ᱨᱚᱲ ᱵᱟᱝ ᱟᱸᱡᱚᱢᱚᱜ ᱠᱟᱱᱟ᱾ ᱠᱤ ᱵᱟᱝ ᱡᱟᱦᱟᱱᱟᱜ ᱯᱚᱨᱚᱵᱽᱞᱳᱢ ᱦᱚᱭ ᱛᱚᱵᱮ ᱥᱮ ᱱᱚᱣᱟ ᱡᱤᱱᱤᱥ ᱚᱱᱠᱟᱨᱮ ᱦᱚᱭᱛᱚ ᱜᱮᱫᱚᱜᱼᱟ, ᱜᱮᱫᱚᱜ ᱠᱟᱱ ᱜᱮᱭᱟ ᱛᱚᱠᱚ ᱦᱚᱨ ᱚᱱᱠᱟ᱾ ᱢᱟᱹᱻᱞᱤ ᱵᱟᱰᱟᱭᱟ ᱾ ᱩᱸᱦ ᱠᱚᱞ ᱫᱚ ᱪᱟᱞᱟᱜᱼᱟ, ᱵᱚᱨᱚ ᱢᱩᱪᱚ ᱱᱤᱡᱮ ᱛᱮᱜᱮ ᱢᱟᱱᱮ ᱯᱟᱣ ᱦᱟᱺᱰᱤ ᱵᱚᱞᱛᱮ ᱵᱟᱨᱳ ᱢᱤᱱᱤᱴ ᱞᱟᱦᱟ ᱨᱮᱜᱮ ᱜᱮᱫ ᱜᱮᱫᱼᱟ, ᱥᱟᱲᱮ ᱮᱜᱽᱟᱨᱳᱴ- ᱮᱜᱽᱟᱨᱚ ᱢᱤᱱᱤᱴ ᱛᱤᱨᱤᱥ ᱥᱮᱠᱮᱸᱰ, ᱦᱚᱻᱭ᱾
ᱢᱟᱦᱟᱞ ᱢᱳᱛᱞᱳᱵ ᱵᱟᱹᱠᱤ ᱥᱚᱢᱚᱭ ᱨᱮ ᱟᱵᱮᱱ ᱪᱮᱫ ᱠᱚᱵᱤᱱ ᱪᱤᱠᱟᱭᱮᱫ ᱛᱟᱦᱮᱸᱱᱟ ᱪᱤᱠᱟᱭ ᱛᱟᱦᱮᱱᱟ? ᱵᱷᱟᱜᱮ ᱴᱷᱤᱭᱩ ᱥᱚᱞᱤ ᱠᱚᱵᱤᱱ ᱯᱟᱲᱦᱟᱣ ᱠᱚ ᱛᱟᱦᱮᱱᱟ ᱮᱠᱥᱤ ᱜᱤᱫᱽᱨᱟᱹ ᱠᱚ,
ᱦᱳᱭ!
ᱟᱨ ᱥᱟᱱᱛᱟᱞᱤ ᱢᱤᱰᱤᱭᱚᱢ ᱛᱮ , ᱢᱮᱱ ᱮᱫ ᱟᱹᱧ ᱥᱟᱱᱛᱟᱞᱤ ᱢᱤᱰᱤᱭᱟᱢ ᱛᱮᱜᱮ?
ᱵᱟᱝ ᱵᱟᱝ ᱥᱟᱸᱛᱷᱟᱞᱤᱫ ᱥᱟᱸᱛᱷᱟᱞᱤ ᱤᱧ ᱫᱚ ᱢᱮᱫᱴᱟᱝ ᱤᱥᱴᱩᱰᱮᱸᱴ ᱵᱟᱹᱱᱩᱜ ᱠᱩᱣᱟ᱾ ᱞᱟᱦᱟᱛᱮ ᱛᱟᱦᱮ ᱞᱮᱱᱟ ᱠᱚ, ᱱᱤᱛ ᱫᱚ ᱵᱟᱹᱱᱩᱜ ᱠᱚᱣᱟ᱾
ᱦᱮᱸ?
ᱢᱮᱱᱫᱟᱞᱤᱧ ᱵᱟᱝᱜᱽᱞᱟ ᱢᱤᱰᱤᱭᱳᱢ ᱛᱮᱜᱮ ᱵᱤᱱ ᱯᱟᱲᱦᱟᱣᱮᱫ ᱠᱚᱣᱟ ᱛᱚ?
ᱦᱩᱸ ᱵᱟᱝᱜᱽᱞᱟ, ᱤᱸᱜᱽᱞᱤᱥ ᱥᱟᱱᱛᱟᱞᱤ ᱵᱟᱛ!
ᱦᱳᱭ ᱵᱟᱝᱜᱽᱞᱟ, ᱤᱸᱜᱽᱞᱤᱥ ᱦᱮᱸ
ᱦᱩᱸ
ᱩᱸᱦ ᱟᱡ ᱛᱤᱱᱟᱹᱜ ᱫᱟᱲ ᱯᱟᱲᱦᱟᱣᱮᱫ ᱠᱚᱣᱟ?
ᱢᱮᱱᱟᱜ ᱠᱚᱣᱟ ᱥᱟᱛ ᱟᱴ ᱡᱚᱱ᱾
ᱦᱚᱲᱟ ᱫᱚ ᱵᱟᱞᱤᱧ ᱢᱮᱱ ᱫᱟ ᱱᱚᱛᱮ ᱤᱭᱟᱹ ᱛᱤᱱᱟᱹᱜ ᱠᱮᱞᱟᱥ ᱫᱷᱟᱹᱵᱤᱡ ᱣᱤᱫ ᱯᱟᱲᱦᱟᱣᱮᱫ ᱠᱚᱣᱟ ᱦᱟᱱᱛᱮ, ᱢᱤᱱᱤᱢᱟᱢ? ᱴᱮᱱ ᱥᱮ ᱴᱩᱣᱮᱞᱵ ᱯᱚᱨᱚᱡᱚᱱᱛᱚ ᱵᱮᱱ ᱯᱟᱲᱦᱟᱣᱮᱫ ᱠᱚᱣᱟ?
ᱦᱮᱸ ᱻᱠᱮᱞᱟᱥ ᱟᱹᱭᱤᱴ᱾
ᱯᱟᱥᱮᱫ ᱴᱮᱸᱛ ᱵᱟᱝ, ᱚᱸᱻ ᱟᱹᱵᱮᱱ ᱥᱟᱭᱤᱸᱥ ᱵᱮᱱ
ᱦᱩᱸᱻᱟᱨᱥ ᱛᱮᱜᱮ᱾
ᱟᱨᱥ ᱛᱮᱜᱮ ᱵᱟᱝ, ᱚᱝ ᱚᱱᱟᱛ ᱛᱮᱫ,
ᱜᱟᱹᱭ!
ᱟᱪᱪᱷᱟ, ᱦᱚᱸ ᱛᱟᱦᱮᱞᱮ ᱱᱤᱥᱪᱳᱭ ᱵᱷᱟᱹᱜᱤ ᱧᱚᱜ ᱜᱮ ᱡᱟᱹᱱᱤᱡ ᱯᱮ ᱯᱟᱲᱦᱟᱜ ᱠᱟᱱ ᱛᱟᱦᱮᱱᱟ᱾
ᱵᱟᱝᱻᱵᱟᱝ ᱚᱸᱠᱟ ᱚᱲᱮᱸᱫ, ᱱᱟ ᱮᱠᱫᱚᱢ ᱞᱳᱣᱟᱨ ᱠᱮᱞᱟᱥ ᱴᱩᱰᱮᱱᱴ ᱵᱮᱠ ᱵᱟᱧᱪᱟᱨ᱾
ᱚᱱᱟᱥ ᱵᱮᱱ ᱛᱮᱦᱮᱸ ᱠᱟᱱᱟ ᱢᱟᱱᱮ, ᱦᱩᱱᱟᱝ ᱴᱩ ᱱᱳᱢᱵᱟᱨ ᱫᱚ ᱵᱷᱟᱜᱤ ᱜᱤ ᱛᱟᱦᱮᱸ ᱠᱟᱱᱟ ᱱᱤᱥᱪᱚᱭ᱾
ᱱᱟᱢᱵᱟᱨ ᱫᱚ ᱢᱳᱴᱟ ᱢᱤᱴᱤᱦ
ᱦᱩᱸ
ᱠᱷᱟᱨᱟᱯ ᱫᱚ ᱵᱟᱝ ᱞᱟᱹᱭ ᱜᱟᱱᱚᱜᱼᱟ
ᱟᱨ ᱜᱤᱫᱽᱨᱟᱹ ᱫᱚ ᱵᱤᱥᱤ ᱨᱳᱞ ᱱᱚᱢᱵᱟᱨ ᱨᱮ ᱴᱷᱤᱠᱭᱟ ᱪᱤᱫ ᱞᱮᱠᱟᱭ ᱯᱟᱲᱦᱟᱜ ᱠᱟᱱ ᱛᱟᱦᱮᱱᱟ ᱾
ᱢᱮᱱᱫᱟᱞᱤᱧ ᱱᱚᱝᱠᱟ ᱴᱮᱱ ᱫᱷᱟᱹᱵᱤᱡ ᱫᱚ ᱴᱮᱱ ᱫᱷᱟᱹᱵᱤᱡ ᱫᱚ ᱢᱮᱱᱫᱤᱧ ᱨᱳᱞ ᱱᱟᱢᱵᱟᱨ ᱨᱮ ᱵᱩᱡᱟᱹᱣ ᱛᱟᱦᱮᱱᱟ ᱚᱠᱚᱭ ᱴᱟᱜ ᱜᱤᱫᱽᱨᱟᱹ ᱪᱤᱜ ᱞᱮᱠᱟᱭ ᱯᱟᱲᱦᱟᱜ ᱛᱟᱦᱮᱱᱟ
ᱚᱱᱟ ᱜᱮ
ᱦᱮᱸ ᱢᱟ ᱟᱨᱚ ᱴᱩᱯᱤᱠ ᱠᱚ ᱟᱨᱚ ᱞᱟᱹᱭ ᱵᱮᱱ ᱛᱟᱦᱞᱮ ᱟᱯᱮ ᱚᱱᱛᱮ ᱥᱚᱵᱡᱤ ᱠᱚᱫᱚ ᱪᱟᱥ ᱛᱟᱦᱮᱱ ᱜᱮᱭᱟᱯᱮ?
ᱦᱩᱸ
ᱚ ᱪᱮᱫ ᱥᱚᱵᱡᱤ ᱠᱚᱯᱮ ᱨᱚᱦᱚᱭ ᱛᱟᱦᱮᱱᱟ ᱮᱠᱴᱩ ᱞᱟᱹᱭ ᱥᱟᱰᱮ ᱞᱮᱵᱮᱱ
ᱪᱮᱫ ᱨᱚᱦᱚᱭ ᱢᱮᱱᱟᱜᱼᱟ ᱱᱤᱛ ᱟᱞᱮᱭᱟᱜ
ᱦᱮᱸ ᱪᱮᱫ ᱥᱚᱵᱡᱤ ᱠᱚᱯᱮ ᱨᱚᱦᱚᱭ ᱛᱟᱦᱮᱱᱟ ᱮᱠᱴᱩ ᱡᱩᱫᱤ ᱵᱮᱱ ᱞᱟᱹᱭ ᱞᱮᱠᱷᱟᱡ ᱱᱟᱯᱟᱭᱚᱜᱼᱟ ᱾
ᱡᱷᱚᱛᱚ ᱜᱮ᱾ ᱱᱤᱛ ᱫᱚ ᱼᱼ ᱡᱷᱤᱝᱜᱟᱹ ᱠᱚ ᱢᱮᱱᱟᱜᱼᱟ ᱵᱚᱨᱵᱚᱴᱤ ᱠᱚ। ᱠᱚᱱᱰᱷᱟ ᱟᱨ ᱪᱮ ᱟᱲᱟᱜ ᱠᱚ ᱢᱮᱱᱟᱜ ᱜᱮᱭᱟ᱾ ᱦᱮ ᱪᱮᱫ ᱠᱚ ᱞᱟᱹᱭᱟ ᱼᱼ
ᱦᱮᱸ ᱟᱨ ᱠᱷᱟᱱᱛᱟ ᱟᱲᱟᱜ ᱠᱚ ᱯᱮ ᱨᱚᱦᱚᱭᱟ ᱼᱼ
ᱩᱱᱟ ᱟᱲᱟᱜ ᱠᱟᱰᱜᱮ ᱟᱲᱟᱜ।
ᱟᱫᱚᱧ ᱢᱮᱱᱫᱟ ᱠᱷᱟᱱᱛᱟ ᱟᱲᱟᱜ ᱠᱚᱫᱚ ᱯᱮ ᱨᱚᱦᱚᱭ ᱛᱟᱦᱮᱱᱟ ᱥᱮ ᱵᱟᱝ ᱟᱯᱮ ᱫᱚ?
ᱦᱮᱸ ᱠᱷᱟᱱᱛᱷᱟ ᱟᱲᱟᱜ ᱠᱚ ᱨᱚᱦᱚᱭᱟ ᱠᱤ?
ᱟᱫᱚ ᱚᱱᱟ ᱜᱮ ᱞᱤᱧ ᱯᱷᱩᱞᱤᱭᱮᱫ ᱵᱤᱱᱟ।
ᱵᱟᱝᱜᱮ ᱟᱞᱮ ᱥᱮᱫ ᱫᱚ ᱵᱟᱹᱱᱩᱜᱼᱟ ᱮᱢᱱᱤ ᱨᱮᱦᱚᱸ ᱚᱱᱮ ᱼᱼ
ᱟᱪᱪᱷᱟ ᱟᱪᱪᱷᱟ।
ᱢᱟᱢᱟ ᱚᱲᱟᱜ ᱠᱷᱚᱡ ᱟᱹᱜᱩᱭ ᱜᱮᱭᱟᱠᱚ ᱢᱟᱡᱷᱮ ᱢᱟᱡᱷᱮ।
ᱢᱮᱫ ᱫᱷᱟᱣ ᱦᱚᱸ ᱦᱤᱲᱤᱧ ᱠᱟᱜᱼᱟ ᱞᱤᱧ ᱠᱟᱱᱛᱷᱟ ᱟᱲᱟᱜ ᱨᱮᱱᱟᱜ ᱪᱮᱫᱠᱟ ᱠᱟᱱᱟ ᱟᱹᱰᱤ ᱫᱤᱱ ᱵᱟᱝ ᱟᱹᱩ
ᱦᱮᱸ ᱟᱪᱪᱷᱟ ᱦᱮᱸ ᱟᱹᱞᱤᱧ ᱞᱤᱧ ᱞᱮᱭᱫᱟ ᱯᱟᱥᱮᱡ ᱼᱼ ᱦᱮᱸ ᱟᱞᱮᱥᱮᱫ ᱫᱚ ᱦᱩᱭᱩᱜ ᱜᱮᱭᱟ ᱦᱩᱭ ᱦᱚᱸ ᱦᱩᱭᱩᱜ ᱜᱮᱭᱟ ᱨᱚᱦᱚᱭ ᱦᱚᱸᱠᱚ ᱨᱚᱦᱚᱭ ᱛᱟᱦᱮᱱ ᱜᱮᱭᱟ।
ᱚ ᱚᱱᱟ ᱠᱚ ᱨᱚᱦᱚᱭᱮ ᱜᱮᱭᱟ ᱠᱚ?
ᱦᱮᱸ
ᱟᱪᱪᱷᱟ ᱦᱚᱜᱼᱚ ᱦᱚᱲ ᱠᱚ ᱠᱤᱨᱤᱧᱟ?
ᱦᱮᱸ ᱠᱷᱟᱱᱛᱟ ᱟᱲᱟᱜ ᱰᱟᱝᱨᱟ ᱠᱟᱴᱟ ᱟᱲᱟᱜ। ᱪᱟᱛᱚᱢ ᱟᱲᱟᱜ᱾ ᱚᱱᱟ ᱠᱚᱫᱚ ᱵᱮᱱ ᱡᱚᱢ ᱵᱟᱲᱟᱣ ᱠᱟᱫᱟ?
ᱦᱚᱸ ᱵᱟᱝᱜᱮ᱾ ᱰᱟᱝᱨᱟ ᱠᱟᱴᱟ ᱟᱲᱟᱜ ᱫᱚ ᱪᱮᱫ ᱪᱚ? ᱦᱮᱸ ᱟᱹᱜᱩ ᱠᱟᱜ ᱜᱮ ᱞᱮᱠᱟ ᱩᱱᱠᱩ
ᱰᱟᱝᱨᱟ ᱠᱟᱴᱟ ᱟᱲᱟᱜ ᱵᱟᱵᱮᱱ ᱡᱚᱢ ᱵᱟᱲᱟ ᱟᱠᱟᱫᱟ ᱚᱱᱟ ᱜᱮ ᱥᱚᱵᱛᱷᱮᱠᱮ ᱵᱷᱤᱴᱟᱢᱤᱱ ᱟᱲᱟᱜ ᱠᱟᱱᱟ।
ᱠᱩᱞᱮ ᱠᱷᱟᱴᱟ ᱠᱩᱞᱮ ᱠᱷᱟᱲᱟ ᱡᱟᱹᱱᱤᱡ?
ᱦᱮᱸ ᱦᱮᱸ ᱠᱩᱭᱞᱟ ᱠᱷᱟᱲᱟ ᱡᱷᱤᱠ।
ᱦᱮᱸ ᱟᱪᱪᱷᱟ ᱚᱱᱟ ᱫᱚ ᱢᱮᱱᱟᱜᱼᱟ ᱟᱞᱮ ᱥᱮᱫ ᱫᱚ ᱟᱹᱰᱤ ᱡᱟᱹᱥᱛᱤ ᱜᱮ।
ᱦᱩᱸ ᱢᱟᱭᱟᱝ ᱠᱚ ᱼᱼ
ᱟᱞᱮ ᱥᱮᱫ ᱚᱱᱟ ᱠᱚᱫᱚ ᱼᱼ ᱦᱮᱸ ᱚᱱᱟ ᱫᱚ ᱵᱷᱟᱜᱤ ᱠᱟᱡᱮ ᱢᱟᱭᱟᱝ ᱠᱚ ᱟᱹᱰᱤ ᱤᱭᱟᱹ ᱱᱟᱯᱟᱭ ᱚᱱᱟ ᱵᱮᱥᱛᱚ ᱯᱚᱠᱽᱠᱷᱮ ᱟᱹᱰᱤ ᱵᱷᱟᱹᱜᱤ ᱜᱮᱭᱟ।
ᱦᱚᱭ ᱛᱚᱵᱮ ᱢᱚᱱᱮ ᱦᱚᱭ ᱯᱨᱚᱛᱛᱮᱠ ᱫᱤᱱ ᱡᱚᱢ ᱫᱚ ᱵᱟᱝ ᱴᱷᱤᱠᱟ ᱡᱟᱦᱟᱸ ᱛᱤᱥ ᱨᱮ।
ᱦᱮᱸ ᱱᱚᱝᱠᱟ ᱢᱟᱡᱷᱮ ᱢᱟᱡᱷᱮ ᱢᱟᱡᱷᱮ ᱢᱟᱡᱷᱮ ᱡᱚᱢ ᱫᱚ ᱦᱩᱭ ᱜᱮᱭᱟ᱾ ᱟᱨ ᱛᱤᱨᱤᱥᱮ
ᱛᱤᱨᱤᱥᱮ ᱡᱩᱱ ᱞᱟᱹᱭ ᱞᱟᱹᱭ ᱛᱮ ᱞᱟᱸᱜᱟ ᱪᱟᱵᱟ ᱠᱟᱱᱟᱞᱤᱧ, ᱮᱴᱟᱜ ᱠᱤᱪᱷᱩ ᱠᱚᱢᱯᱤᱴᱤᱴᱤᱵᱷ ᱨᱮᱱᱟᱜ ᱜᱮ ᱞᱟᱹᱭ ᱵᱤᱱ। ᱡᱮ ᱪᱮᱫ ᱞᱮᱠᱟ ᱠᱟᱛᱮ ᱛᱟᱦᱮᱸ ᱜᱟᱱᱚᱜᱼᱟ, ᱡᱮ ᱟᱹᱰᱤ ᱡᱟᱹᱥᱛᱤ ᱱᱚᱝᱠᱟ ᱥᱴᱨᱮᱥ ᱦᱤᱡᱩᱜ ᱜᱮᱭᱟ, ᱢᱚᱱᱮ ᱨᱮ ᱵᱚᱦᱚᱜ ᱨᱮ ᱛᱚ ᱚᱱᱟ ᱠᱷᱮᱛᱨᱮ ᱢᱟᱱᱮ ᱵᱟᱝ ᱯᱟᱲᱦᱟᱣ ᱵᱩᱡᱷᱟᱹᱜᱼᱟ ᱛᱚ, ᱚᱱᱟ ᱜᱮ ᱵᱟᱨᱭᱟ ᱜᱟᱱ ᱠᱟᱛᱷᱟ ᱞᱟᱹᱭ ᱵᱮᱱ? ᱪᱮᱫ ᱠᱟᱛᱮ ᱴᱮᱠᱟᱣ ᱴᱤᱠᱟᱹᱣ ᱴᱤᱠᱟᱹᱣ ᱛᱟᱦᱮᱸ ᱜᱟᱱᱚᱜᱼᱟ, ᱢᱤᱫᱴᱮᱱ ᱡᱟᱭᱜᱟ ᱨᱮ? ᱯᱨᱚᱛᱮᱠ ᱫᱤᱱ ᱡᱮ ᱨᱮᱜᱩᱨᱟᱞ ᱨᱮᱱᱟᱜ
ᱦᱮᱸ ᱾ ᱢᱟ ᱟᱵᱮᱱ ᱜᱮ ᱛᱷᱚᱲᱟ ᱞᱟᱹᱭ ᱞᱮᱵᱮᱱ, ᱟᱹᱞᱤᱧ ᱦᱚᱸ ᱩᱱᱟ ᱱᱚᱞᱮᱡᱽ ᱵᱟᱹᱱᱩᱜ ᱛᱟᱹᱞᱤᱧ᱾ᱱᱚᱣᱟ ᱱᱤᱭᱮ ᱡᱟ ᱵᱮᱱ ᱞᱟᱹᱭ
ᱢᱟ ᱟᱵᱤᱱ ᱛᱚ ᱮᱠᱡᱟᱢ ᱵᱤᱱ ᱮᱢ ᱵᱟᱲᱟᱭᱮᱫ ᱜᱮᱭᱟ ᱥᱮ?
ᱦᱮᱸ ᱮᱢ ᱫᱚᱞᱤᱧ ᱮᱢ ᱵᱟᱲᱟᱭᱮᱫ ᱜᱮᱭᱟ, ᱵᱟᱝ ᱫᱚ ᱵᱟᱝ
ᱦᱳᱭ ᱛᱳ ᱛᱟᱦᱚᱞᱮ ᱟᱹᱵᱤᱱ ᱪᱮᱫ ᱞᱮᱠᱟᱛᱮ ᱢᱮᱱᱮᱡ ᱛᱟᱵᱤᱱ ᱡᱷᱚᱛᱚ ᱠᱤᱪᱷᱩ ᱡᱮ ᱰᱤᱯᱨᱮᱥᱮᱱ ᱰᱤᱯᱨᱮᱥ ᱫᱚ ᱵᱟᱹᱞᱤᱧ ᱞᱟᱹᱭ ᱫᱟ ᱦᱚᱲ ᱦᱚᱭ ᱛᱳ ᱵᱟᱝ ᱠᱚ ᱛᱟᱦᱮᱱ ᱜᱮᱭᱟ᱾ ᱥᱴᱨᱮᱥ ᱫᱚ ᱛᱟᱦᱮᱱᱟ᱾ ᱡᱮ ᱡᱟᱦᱟᱸᱭ ᱡᱚᱫᱤ ᱢᱟᱱᱮ ᱠᱟᱹᱴᱤᱡ ᱨᱮᱦᱚᱸ ᱵᱚᱲᱟ ᱥᱴᱨᱮᱥ ᱛᱟᱦᱮᱱ ᱜᱮᱭᱟ ᱛᱚ, ᱚᱱᱟ ᱚᱱᱟ ᱡᱟᱭᱜᱟ ᱨᱮ ᱛᱤᱜᱩ ᱠᱟᱛᱮ ᱞᱟᱹᱭ ᱫᱟᱞᱤᱧ ᱡᱮ ᱪᱤᱠᱟᱹ ᱠᱟᱛᱮ ᱢᱮᱱᱮᱡ ᱟᱵᱮᱱ ᱚᱱᱟ ᱞᱟᱹᱭ ᱵᱮᱱ?
ᱮᱠᱴᱩ ᱥᱳᱡᱟ ᱵᱷᱟᱥᱟ ᱛᱮ ᱞᱟᱹᱭ
ᱪᱮᱫ ᱡᱤᱞᱤᱧ ᱞᱟᱹᱭᱟ, ᱮᱛᱚ ᱱᱚᱣᱟ ᱪᱟᱭ ᱢᱤᱫ ᱴᱮᱱ ᱥᱴᱮᱡ ᱨᱮᱞᱤᱧ ᱛᱤᱸᱜᱩ ᱟᱠᱟᱱᱟ, ᱡᱮ ᱦᱟᱛᱮᱱᱟᱜ ᱦᱚᱸ ᱵᱷᱟᱥᱟ ᱵᱟᱞᱤᱧ ᱧᱟᱢᱟ ᱚᱱᱟᱛᱮ ᱦᱚᱸ ᱵᱟᱹᱞᱤᱧ ᱧᱟᱢᱟ᱾
ᱦᱮᱸ ᱟᱨᱠᱤ
ᱟᱹᱵᱤᱱ ᱜᱮ ᱞᱟᱹᱭ ᱵᱤᱱ, ᱡᱮ ᱪᱮᱫ ᱞᱮᱠᱟ ᱠᱟᱛᱮᱫ ᱦᱚᱲ ᱯᱨᱚᱛᱮᱠ ᱫᱤᱱ ᱡᱮ ᱯᱨᱚᱛᱮᱠ ᱫᱤᱱ ᱨᱮᱱᱟᱜ ᱨᱩᱴᱤᱱ ᱯᱨᱚᱛᱮᱠ ᱫᱤᱱᱮ ᱯᱷᱳᱞᱳ ᱫᱟᱲᱮᱭᱟᱜᱼᱟ ᱡᱮ ᱡᱟᱦᱟᱸ ᱫᱤᱱ ᱨᱮᱱᱟᱜ ᱠᱟᱹᱢᱤ ᱠᱟᱱᱟ ᱛᱟᱦᱮᱸᱧ ᱥᱮᱛᱟᱜ ᱠᱷᱚᱱᱚ ᱟᱭᱩᱵ ᱚᱵᱫᱤ ᱚᱱᱟ ᱠᱟᱹᱢᱤ ᱯᱨᱚᱛᱮᱠ ᱫᱤᱱ ᱢᱤᱫ ᱴᱮᱱ ᱦᱚᱲ ᱪᱮᱫ ᱞᱮᱠᱟᱛᱮ ᱪᱟᱹᱞᱩ ᱤᱫᱤ ᱫᱟᱲᱮᱭᱟᱜᱼᱟᱭ? ᱚᱱᱟ
ᱴᱷᱤᱠ ᱴᱷᱟᱠ ᱛᱚ ᱞᱟᱹᱭ ᱠᱟᱱᱟ᱾ ᱠᱟᱫᱟᱞᱤᱧ᱾ ᱵᱩᱡᱷᱟᱹᱣ ᱠᱟᱫᱟᱞᱤᱧ, ᱵᱩᱡ ᱫᱚ ᱞᱟᱹᱭ ᱠᱟᱱᱟᱞᱤᱧ
ᱦᱳᱭ᱾
ᱠᱟᱱᱟᱞᱤᱧ ᱪᱮᱠᱟ ᱵᱷᱟᱵᱞᱤ ᱥᱩᱨᱩᱭᱟ ᱡᱟ ᱯᱚᱥᱱᱚ ᱵᱤᱱ ᱠᱩᱞᱤ ᱠᱮᱫ ᱞᱤᱧᱟ?
ᱫᱟᱬᱟᱱ ᱛᱚᱵᱮᱱ ᱥᱮᱱᱚᱜ ᱜᱮᱭᱟ?
ᱦᱮᱸ ᱥᱮᱱᱚᱜ ᱠᱟᱱ ᱜᱮᱭᱟ ᱞᱤᱧ᱾
ᱦᱳᱭ᱾ ᱡᱟᱦᱟᱸ ᱨᱮ ᱫᱟᱬᱟᱱ ᱡᱚᱠᱷᱚᱱ ᱵᱤᱱ ᱥᱮᱱᱚᱜᱼᱟ ᱛᱚ, ᱪᱮᱫ ᱞᱮᱠᱟ ᱢᱤᱫ ᱴᱮᱱ ᱪᱤᱠᱟ ᱵᱤᱱ ᱯᱷᱮᱞ ᱜᱮᱭᱟ ᱡᱮ ᱢᱚᱱᱮ ᱯᱷᱨᱮᱥ? ᱥᱮ ᱵᱟᱝ
ᱯᱮᱨᱟᱭ ᱜᱮ ᱯᱷᱤᱞ ᱵᱩᱡᱩᱜᱼᱟ᱾
ᱠᱟᱹᱴᱤᱡ ᱵᱟᱨ ᱯᱮ ᱠᱟᱛᱷᱟ ᱛᱮ ᱯᱟᱸᱪ ᱱᱟᱢᱵᱟᱨ ᱨᱮᱱᱟᱜ ᱠᱚᱥᱪᱮᱱ᱾
ᱦᱮᱸ ᱵᱟᱭᱨᱮ ᱫᱟᱬᱟᱱ ᱪᱟᱞᱟᱣ ᱞᱮᱱᱠᱟᱱ, ᱟᱹᱰᱤ ᱟᱹᱰᱤ ᱱᱟᱯᱟᱭ ᱜᱮ᱾ ᱤᱭᱟᱹ ᱵᱩᱡᱷᱟᱹᱜᱼᱟ᱾ ᱢᱚᱸᱡᱽ ᱵᱩᱡᱷᱟᱹᱜᱼᱟ᱾ ᱟᱹᱰᱤ ᱱᱟᱯᱟᱭ ᱜᱮ ᱯᱷᱤᱞ ᱵᱩᱡᱷᱟᱹᱜᱼᱟ᱾ ᱵᱟᱭᱨᱮ ᱨᱮ ᱱᱟᱣᱟ ᱱᱟᱣᱟ ᱡᱤᱱᱤᱥ ᱠᱚ ᱧᱮᱞ ᱠᱟᱛᱮᱫ ᱮᱠᱫᱚᱢ᱾ ᱵᱩᱨᱩ ᱠᱚ ᱧᱮᱞ ᱠᱟᱛᱮ ᱢᱚᱱᱮ ᱡᱤᱣᱤ ᱞᱟᱲᱤᱡᱼᱟ, ᱞᱟᱲᱮᱡᱚᱜᱼᱟ, ᱮᱠᱫᱚᱢ᱾
ᱟᱹᱰᱤ ᱤᱭᱟᱹᱮ ᱵᱩᱡᱷᱟᱹᱜᱼᱟ᱾ ᱢᱚᱱᱮ ᱨᱮ ᱮᱠᱫᱚᱢ ᱟᱹᱰᱤ ᱠᱩᱥᱤ ᱨᱟᱹᱥᱠᱟᱹ ᱜᱮ ᱵᱩᱡᱷᱟᱹᱜᱼᱟ᱾
ᱦᱳᱭ ᱟᱨ ᱪᱮᱫ ᱠᱚᱵᱮᱱ ᱧᱮᱞ ᱜᱮᱭᱟ, ᱡᱮ ᱡᱮᱫᱱᱟᱜ ᱮᱠᱥᱯᱞᱳᱨ᱾ ᱡᱮ ᱚᱸᱰᱮᱱ ᱦᱚᱲ ᱪᱮᱫ ᱞᱮᱠᱟ? ᱛᱚ ᱪᱮᱫ ᱠᱚ ᱪᱤᱠᱟᱹᱭᱮᱫᱟ? ᱪᱮᱫ -ᱪᱮᱫ ᱠᱚ ᱪᱤᱠᱟᱹᱭᱮᱫᱟ? ᱪᱤᱠᱟᱹ ᱠᱟᱛᱮᱫ ᱡᱤᱭᱚᱱ ᱠᱚ ᱠᱷᱟᱸᱰᱟᱣ ᱫᱟ, ᱤᱱᱟ ᱠᱚ?
ᱦᱮᱸ ᱦᱮᱸ ᱚᱱᱟ ᱠᱚᱫᱚᱧ ᱧᱮᱞ ᱦᱩᱭᱩᱜ ᱠᱟᱱ ᱜᱮᱭᱟ᱾ ᱪᱮᱠᱟ ᱠᱟᱛᱮᱫ ᱡᱤᱭᱚᱱ ᱠᱚ ᱠᱷᱟᱸᱰᱟᱣ ᱮᱫᱟ? ᱡᱟᱣ ᱚᱱᱠᱟ ᱞᱤᱧ ᱥᱮᱱ ᱞᱮᱱ ᱜᱮᱭᱟ, ᱵᱟᱭᱨᱮ ᱢᱤᱫ ᱫᱷᱟᱣ᱾
ᱦᱮᱸ?
ᱡᱟᱣ ᱵᱟᱭᱨᱮ ᱞᱤᱧ ᱥᱮᱱ ᱞᱮᱱ ᱜᱮᱭᱟ᱾
ᱟᱹᱞᱤᱧ
ᱦᱮᱸ! ᱦᱩᱸ ᱫᱚ ᱢᱤᱫᱷᱟᱣ ᱞᱤᱧ ᱥᱮᱱ ᱞᱮᱱ ᱜᱮᱭᱟ᱾ ᱚᱱᱟ ᱟᱹᱛᱩ ᱵᱤᱨ ᱦᱚᱲ ᱠᱚᱞᱤᱧ ᱧᱮᱞ ᱞᱮᱫ ᱠᱚᱣᱟ᱾ ᱮᱠᱫᱚᱢ ᱵᱤᱨ ᱜᱟᱡᱟᱲ ᱨᱮᱠᱚ ᱛᱟᱦᱮᱱ ᱠᱟᱱᱟ᱾ ᱟᱨ ᱡᱟᱦᱟᱸᱭ ᱜᱮ ᱜᱟᱹᱰᱤ ᱛᱮ ᱦᱚᱭᱛᱚᱢ ᱛᱟᱵᱚᱜᱼᱟ᱾ ᱩᱱᱠᱩ ᱡᱩᱫᱤ ᱡᱚᱢᱟᱜ ᱵᱟᱢ ᱮᱢᱟ ᱠᱚᱣᱟ᱾ ᱛᱟᱦᱚᱞᱮ ᱜᱟᱹᱰᱤ ᱠᱚ ᱮᱥᱮᱨ ᱛᱟᱦᱮᱱᱟ᱾ ᱩᱱ ᱡᱟᱦᱟᱸ ᱠᱚ ᱩᱱᱠᱩ ᱡᱟᱨᱣᱟ, ᱡᱟᱦᱟᱸᱭ ᱠᱚ ᱢᱮᱛᱟᱜ ᱠᱟᱱ᱾ ᱵᱤᱨ ᱦᱚᱲ! ᱵᱩᱡᱽ ᱫᱟᱲᱮ ᱠᱟᱱᱟᱣ ᱛᱚ?
ᱵᱤᱨ ᱦᱚᱲ ᱢᱮᱱᱟᱜ ᱠᱚᱣᱟ?
ᱵᱤᱨ ᱦᱚᱲ ᱢᱮᱱᱟᱜ ᱠᱚᱣᱟ᱾ ᱩᱱᱠᱩ ᱱᱟᱡᱽᱟᱹᱨᱤᱭᱟᱱ ᱞᱮᱠᱟᱱ ᱠᱚ᱾ ᱦᱮᱸ ᱟᱱᱫᱟᱢᱟ ᱨᱮᱞᱤᱧ ᱧᱮᱞ ᱞᱮᱫ ᱠᱚᱣᱟ᱾ ᱦᱮᱸ, ᱦᱮᱸ ᱟᱫᱟᱢᱟᱱ ᱨᱮᱞᱤᱧ ᱧᱮᱞ ᱞᱮᱫ ᱠᱚᱣᱟ᱾
ᱟᱪᱪᱷᱟ, ᱚᱱᱟ ᱠᱚᱨᱮ ᱫᱚ ᱛᱟᱦᱮᱸ ᱫᱟᱲᱮᱭᱟᱜᱼᱟ ᱠᱚ᱾ ᱫᱤᱯ ᱠᱟᱱᱟ ᱛᱚ᱾
ᱢᱤᱫ ᱫᱷᱟᱣ ᱞᱤᱧ ᱥᱮᱱ ᱞᱮᱱᱟ ᱛᱚ᱾ ᱚᱱᱟ ᱫᱚ ᱚᱸᱰᱮᱞᱤᱧ ᱧᱮᱞ ᱞᱮᱫ ᱠᱚᱣᱟ᱾ ᱚᱱᱟ ᱮᱠᱫᱚᱢ ᱵᱟᱭᱨᱮ ᱨᱮ ᱡᱚᱢᱟᱜ ᱮᱢᱟ ᱠᱚᱢ ᱵᱟᱝ ᱠᱚ ᱪᱤᱠᱟᱹᱣᱟ᱾
ᱚᱸᱻ
ᱩᱱᱠᱩ ᱵᱟᱝ ᱮᱢ ᱞᱮᱠᱷᱟᱡ, ᱵᱟᱹᱭ ᱛᱚ ᱪᱚᱝ, ᱴᱷᱤᱠ᱾ ᱟᱨ ᱱᱮᱛᱟᱨ ᱥᱚᱨᱠᱟᱨ ᱠᱷᱚᱡ ᱦᱚᱸ᱾ ᱵᱚᱥᱛᱴᱨᱚ ᱠᱚ ᱢᱟᱜ ᱠᱟᱱᱟ᱾ ᱛᱚ ᱚᱱᱮ ᱛᱚ ᱵᱤᱨ ᱫᱤᱥᱚᱢ ᱜᱮ ᱮᱠᱫᱚᱢ ᱜᱚᱴᱟ ᱟᱫᱚ ᱚᱱᱮᱛᱚ᱾ ᱪᱟᱞᱟᱣ ᱦᱩᱭᱱᱟ ᱮᱞᱮᱱᱟ, ᱞᱟᱦᱟ ᱧᱚᱜ ᱨᱮ ᱢᱚᱴᱟᱢᱩᱴᱤ ᱦᱩᱭᱱᱟ᱾ ᱪᱟᱞᱟᱣ ᱜᱮ
ᱦᱮᱸ ᱪᱚᱞᱳ ᱮᱜᱟᱨᱚ ᱢᱤᱱᱤᱴ ᱜᱮ ᱦᱩᱭᱩᱜ ᱠᱟᱱᱟ ᱥᱮ ᱡᱟᱦᱱᱟᱜ ᱵᱤᱱ ᱞᱟᱹᱭᱟ᱾
ᱮᱜᱟᱨ ᱢᱤᱱᱤᱴ ᱦᱩᱭᱱᱟ ᱦᱚᱸ᱾
ᱦᱳᱭ ᱦᱩᱭᱩᱜᱳ ᱞᱟᱹᱜᱤᱫᱚᱜ ᱠᱟᱱᱟ᱾ ᱜᱮᱫ ᱨᱮᱦᱚᱸ ᱴᱷᱤᱠ ᱜᱮᱭᱟ ᱱᱤᱛ ᱫᱚ᱾
ᱟᱵᱮᱱ ᱜᱮ ᱴᱮᱞᱮᱱᱴ ᱞᱤᱧ ᱵᱩᱡᱮᱫ ᱵᱮᱱᱟ᱾
ᱦᱮᱸ
ᱞᱟᱹᱭᱵᱤᱱ ᱟᱵᱮᱱ ᱜᱮ ᱢᱟ ᱟᱵᱮᱱ ᱜᱮ, ᱱᱟᱯᱟᱭ ᱱᱟᱯᱟᱭ ᱯᱚᱥᱱᱚ ᱛᱮᱵᱮᱱ ᱞᱟᱹᱭ ᱮᱫᱟ᱾
ᱪᱤᱠ ᱠᱚᱪᱚ ᱩᱞᱴᱟᱹ ᱯᱟᱞᱴᱟ ᱞᱤᱧ ᱴᱷᱟᱹᱭᱮᱜᱼᱟ᱾
ᱦᱮᱸ ᱴᱷᱤᱠ ᱜᱮᱵᱱ ᱞᱟᱹᱭ ᱮᱫᱟ᱾
ᱢᱚᱱᱮ ᱦᱚ ᱴᱟᱵᱚ ᱠᱟᱱᱟ᱾ ᱴᱟᱵᱩᱠᱮᱥᱚᱱ
ᱚᱱᱟ ᱴᱟᱯ ᱦᱚᱸ ᱡᱚᱛᱚ ᱨᱚᱠᱚᱢᱟᱜ ᱠᱚᱥᱪᱮᱱ ᱦᱚᱸ ᱫᱚᱨᱠᱟᱨ ᱜᱮ ᱛᱚᱵᱮ ᱛᱚ ᱟᱨᱚ ᱞᱤᱧ᱾ ᱤᱭᱟᱹ ᱫᱟᱲᱮᱭᱟᱜᱼᱟ᱾ ᱢᱮᱱᱛᱮ ᱱᱚᱣᱟ ᱠᱚ ᱠᱤᱪᱷᱩ ᱯᱷᱳᱠᱟᱥ ᱞᱤᱧ ᱮᱢᱟ, ᱚᱱᱟ ᱠᱚ ᱵᱟᱞᱤᱧ ᱞᱟᱹᱭ ᱫᱟᱲᱮᱭᱟᱜ ᱠᱟᱱᱟ ᱢᱟᱱᱮ᱾ ᱚᱱᱟ ᱠᱚ ᱥᱚᱢᱚᱱᱫᱷᱮ ᱮᱠᱴᱩ ᱱᱚᱞᱮᱡᱽ ᱞᱤᱧ ᱦᱟᱛᱟᱣᱟ᱾
ᱦᱮᱸ